ᱞᱟᱹᱭ ᱫᱤᱧ ᱨᱚᱲ ᱟᱸᱡᱚᱢᱚᱜ ᱠᱟᱱᱟ?
ᱦᱮᱸ ᱟᱢᱟᱜ ᱨᱚᱲ ᱟᱸᱡᱚᱢᱚᱜ ᱠᱟᱱᱟ᱾ ᱟᱪᱪᱷᱟ ᱱᱤᱛᱚᱜ ᱫᱚ ᱞᱟᱝ ᱟᱞᱟᱝ ᱟᱞᱟᱝ ᱜᱟᱯᱟᱞ ᱢᱟᱨᱟᱜᱼᱟ ᱡᱟᱦᱟᱸ ᱱᱤᱛᱚᱜ ᱟᱵᱚᱣᱟᱜ ᱡᱩᱫᱤᱧ ᱧᱮᱞᱟ ᱟᱯᱮ ᱫᱤᱥᱚᱢ ᱫᱚ ᱪᱮᱫᱠᱟ ᱫᱤᱥᱚᱢ ᱠᱟᱱᱟ? ᱵᱟᱹᱧ ᱵᱟᱲᱟᱭᱟ ᱫᱤᱥᱚᱢ ᱠᱟᱱᱟ ᱛᱚ ᱟᱨ ᱫᱤᱥᱚᱢ ᱮᱸᱝ ᱛᱟᱞᱟᱨᱮ ᱟᱞᱮᱭᱟᱜ ᱚᱲᱟᱜ ᱪᱷᱟᱴᱠᱟ ᱞᱟᱦᱟ ᱠᱚᱨᱮ ᱫᱚ ᱡᱚᱡᱚ ᱫᱟᱨᱮ ᱠᱚ ᱟᱹᱰᱤ ᱵᱟᱹᱲ ᱛᱤᱜᱮ ᱢᱮᱱᱟᱜᱼᱟ ᱵᱟᱹᱲᱛᱤ ᱵᱚᱞᱛᱮ ᱪᱤᱜ ᱠᱟ ᱯᱤᱫᱭᱟ ᱯᱩᱱᱭᱟ ᱢᱟᱨᱮ ᱡᱚᱡᱚ ᱫᱟᱨᱮ ᱢᱮᱱᱟᱜᱼᱟ ᱟᱫᱚ ᱚᱱᱟ ᱡᱚᱡᱚ ᱠᱚ ᱤᱫᱤ ᱠᱟᱛᱮ ᱜᱮ ᱡᱩ ᱫᱤ ᱠᱟᱴᱤᱡ ᱱᱟ-ᱟᱭ ᱡᱚᱡᱚ ᱠᱚᱨᱮ ᱫᱚ ᱟᱭᱢᱟ ᱜᱩᱱ ᱢᱮᱱᱟᱜᱼᱟ ᱟᱭᱢᱟ ᱞᱮᱠᱟ ᱛᱮᱵᱚᱱ ᱡᱚᱢᱟ ᱧᱩᱭᱟᱵᱚᱱ᱾ ᱛᱟᱞᱦᱮ ᱟᱯᱮ ᱫᱤᱥᱚᱢ ᱨᱮᱫᱚ ᱡᱚᱡᱚ ᱫᱟᱨᱮ ᱠᱚ ᱢᱮᱱᱟᱜᱼᱟ ᱥᱮ ᱵᱟᱝᱟ?
ᱦᱮᱸ ᱟᱞᱮ ᱥᱮᱫ ᱡᱚᱡᱚ ᱠᱚ ᱢᱮᱱᱟᱜ ᱜᱮᱭᱟ ᱡᱟᱦᱟᱸᱢ ᱞᱟᱹᱭ ᱠᱮᱫᱟ ᱢᱟᱨᱮ ᱢᱟᱨᱮ ᱟᱞᱮ ᱦᱚᱸ ᱢᱟᱱᱮ ᱢᱮᱜᱴᱮᱱᱤᱡ ᱦᱚᱲ ᱦᱟᱹᱨᱩᱵ ᱛᱮ ᱵᱟᱢ ᱠᱩᱲᱟᱹᱣ ᱫᱟᱲᱮᱭᱟᱜᱼᱟ ᱩᱱᱟᱹᱜ ᱢᱟᱨᱟᱝ ᱢᱟᱨᱟᱝᱟᱜ ᱫᱟᱨᱮ ᱠᱚ ᱢᱮᱱᱟᱜᱼᱟ ᱢᱟᱨᱮ ᱢᱟᱨᱮᱭᱟᱜ ᱞᱟᱦᱟᱛᱮᱱ ᱦᱟᱯᱲᱟᱢ ᱠᱚ ᱠᱚ ᱨᱚᱦᱚᱭ ᱦᱚᱴᱚᱣ ᱠᱟᱫᱟ ᱠᱚ ᱚᱱᱟᱠᱚᱫᱚ ᱟᱨ ᱡᱟᱦᱟᱸ ᱦᱚᱜᱼᱚᱭ ᱡᱚᱡᱚ ᱵᱚᱱ ᱞᱟᱹᱭᱫᱟ ᱡᱚᱡᱚ ᱡᱚᱢ ᱨᱮᱫᱚ ᱟᱹᱰᱤ ᱪᱚᱨᱚᱠ ᱜᱮ ᱵᱩᱡᱷᱟᱹᱜ ᱜᱮᱭᱟ᱾ ᱵᱮᱨᱮᱞ ᱛᱮᱦᱚᱸ ᱠᱚ ᱡᱚᱢᱟ ᱟᱨ ᱵᱤᱞᱤ ᱠᱟᱛᱮᱫ ᱦᱚᱸᱠᱚ ᱡᱚᱢᱟ ᱟᱨ ᱡᱚᱠᱷᱚᱱ ᱵᱤᱞᱤᱜᱼᱟ ᱛᱚᱠᱷᱚᱱ ᱧᱮᱞᱢᱮ ᱪᱷᱟᱰᱟᱣ ᱟᱠᱚ ᱪᱷᱟᱰᱟᱣ ᱠᱟᱛᱮᱫᱼᱼᱼ ᱚᱱᱟ ᱠᱚ ᱫᱚᱦᱚ ᱠᱟᱜᱼᱟ ᱡᱟᱝ ᱠᱚ ᱪᱷᱟᱰᱟᱣᱟ ᱥᱤᱯᱴᱤᱯᱷᱤᱱ ᱛᱮᱧ ᱧᱮᱞ ᱟᱠᱟᱫ ᱠᱚᱣᱟ ᱡᱟᱝ ᱠᱚ ᱪᱷᱟᱰᱟᱣ ᱠᱟᱛᱮ ᱢᱤᱫᱴᱟᱝ ᱥᱟᱨᱡᱚᱢ ᱥᱟᱠᱟᱢ ᱨᱮᱠᱚ ᱯᱚᱴᱞᱟ ᱠᱟᱛᱮ ᱠᱚ ᱫᱚᱦᱚ ᱠᱟᱜᱼᱟ᱾ ᱟᱫᱚ ᱯᱚᱨᱮᱛᱮ ᱚᱱᱟ ᱡᱚᱠᱷᱚᱱ ᱡᱚᱡᱚ ᱠᱚ ᱵᱟᱝ ᱛᱟᱦᱮᱱᱟ ᱴᱚᱠ ᱠᱚ ᱡᱚᱢ ᱥᱟᱱᱟᱱᱤᱡᱜᱼᱟ ᱩᱱ ᱡᱚᱠᱷᱚᱡ ᱤᱧ ᱧᱮᱞ ᱠᱟᱜ ᱠᱚᱣᱟ ᱡᱚᱠᱷᱚᱱ ᱫᱟᱜ ᱢᱟᱹᱲᱤ ᱫᱟᱠᱟ ᱠᱟᱫᱟ ᱠᱚ ᱦᱳᱭ ᱥᱤᱛᱩᱝ ᱵᱮᱲᱟ ᱛᱚ ᱩᱛᱩ ᱠᱚ ᱪᱟᱵᱟ ᱟᱠᱟᱱᱟ ᱩᱱ ᱡᱚᱠᱷᱚᱱ ᱪᱤᱠᱟᱹᱭᱟᱠᱚ ᱮᱸᱠᱟᱹᱴᱤᱡ ᱡᱚᱡᱚ ᱠᱚ ᱟᱹᱜᱩᱭᱟᱠᱚ ᱚᱱᱟᱨᱮ ᱵᱩᱞᱩᱝ ᱠᱚ ᱞᱟᱜᱟᱣᱟᱜᱼᱟ ᱯᱮᱸᱭᱟᱡᱽ ᱢᱟᱹᱨᱤᱪ ᱟᱨ ᱚᱱᱟ ᱡᱟᱦᱟᱸ ᱫᱟᱜ ᱢᱟᱸᱲᱤ ᱫᱟᱠᱟ ᱠᱚ ᱡᱚᱢᱟ ᱥᱮ ᱚᱱᱟ ᱫᱟᱜ ᱢᱟᱹᱲᱤ ᱛᱮᱫ ᱠᱟᱹᱴᱤᱡ ᱠᱚ ᱞᱟᱜᱟᱣᱟᱜᱼᱟ᱾ ᱚᱱᱟ ᱞᱟᱜᱟᱣ ᱠᱟᱛᱮ ᱠᱚ ᱥᱤᱯᱤᱭᱟ ᱟᱨᱠᱚ ᱫᱟᱠᱟ ᱟᱛᱮᱫ ᱠᱚ ᱡᱚᱢᱟ ᱟᱹᱰᱤ ᱢᱚᱡᱽ ᱜᱮ ᱵᱩᱡᱷᱟᱹᱜ ᱜᱮᱭᱟ᱾ ᱟᱨᱦᱚᱸ ᱱᱚᱝᱠᱟ ᱧᱮᱞ ᱵᱟᱲᱟ ᱦᱳᱭ ᱠᱟᱱᱟ᱾ ᱡᱚᱠᱷᱚᱱ ᱠᱟᱸᱥᱟ ᱛᱷᱟᱹᱨᱤ ᱵᱟᱹᱴᱤ ᱠᱚ ᱢᱮᱱᱟᱜ ᱛᱟᱵᱚᱱᱟ ᱥᱮ ᱚᱱᱟ ᱠᱟᱸᱥᱟ ᱛᱷᱟᱹᱨᱤ ᱵᱟᱹᱴᱤ ᱠᱚᱦᱚᱸ ᱠᱚ ᱦᱩᱸ ᱜᱚᱥᱟᱣᱟᱢ ᱡᱩᱫᱤ ᱥᱮ ᱟᱹᱰᱤ ᱥᱩᱱᱫᱚᱨ ᱥᱟᱯᱷᱟᱜᱼᱟ ᱚᱱᱟ ᱧᱮᱞ ᱞᱮᱠᱷᱟᱱ ᱜᱮ ᱡᱟᱦᱟᱸ ᱛᱤᱱᱟᱹᱜ ᱢᱟᱨᱮᱭᱟᱜ ᱛᱷᱟᱹᱨᱤ ᱵᱟᱹᱴᱤ ᱠᱚᱜᱮ ᱛᱟᱦᱮᱱ ᱪᱩᱱᱤᱡ ᱥᱮ ᱚᱱᱟ ᱠᱚ ᱟᱹᱰᱤ ᱥᱩᱱᱫᱚᱨ ᱥᱟ ᱟᱯᱮ ᱥᱮᱫ ᱫᱚ ᱪᱮᱫ ᱞᱮᱠᱟ ᱠᱟᱛᱮ ᱯᱮ ᱡᱚᱢ ᱵᱟᱲᱟᱭ ᱜᱮᱭᱟ ᱟᱨ?
ᱟᱫᱚ ᱯᱳᱭᱞᱟᱹᱱᱟᱜ ᱡᱩᱫᱛᱮ ᱡᱩᱫᱤᱢ ᱡᱚᱡᱚ ᱫᱟᱨᱮ ᱨᱮᱱᱟᱜ ᱠᱟᱛᱷᱟᱢ ᱞᱟᱹᱭᱟ ᱚᱱᱮ ᱡᱚ ᱡᱚ ᱫᱟᱨᱮ ᱫᱚ ᱦᱚᱜᱼᱚᱭ ᱟᱞᱮ ᱟᱛᱹᱳ ᱨᱮ ᱟᱹᱰᱤ ᱯᱟᱹᱦᱤᱞ ᱫᱟᱨᱮ ᱠᱟᱱ ᱜᱮᱭᱟ ᱟᱫᱚ ᱱᱚᱝᱠᱟᱱ ᱠᱟᱛᱷᱟ ᱨᱮᱵᱚᱱ ᱢᱮᱱᱟ ᱮ ᱟᱢᱫᱚ ᱚᱱᱠᱟ ᱟᱨᱠᱤ ᱱᱚᱝᱠᱟ ᱞᱟᱸᱫᱟ ᱦᱟᱹ ᱤᱧ ᱞᱮᱠᱟ ᱱᱚᱝᱠᱟ ᱠᱟᱛᱷᱟ ᱞᱟᱹᱭ ᱵᱟᱲᱟᱭᱟᱠᱚ ᱯᱩᱭᱞᱟᱹ ᱨᱮᱜᱮᱧ ᱞᱟᱹᱭᱟ ᱡᱮᱼᱼᱼᱼ ᱪᱮᱫ ᱨᱮᱭᱟᱢ ᱫᱟᱠᱟᱢ ᱡᱚᱢᱟ ᱥᱮ ᱪᱮᱫ ᱨᱮ ᱩᱛᱩᱢ ᱞᱳ ᱡᱚᱱᱤᱭᱟ ᱥᱮ ᱟᱢᱫᱚ ᱵᱟᱢ ᱟᱸᱡᱚᱢ ᱫᱟᱲᱮᱭᱟᱜ ᱠᱟᱱᱟ ᱥᱮ ᱜᱤᱨᱟᱹᱟᱢ ᱦᱳᱭᱳᱜᱼᱟ ᱡᱚᱡᱚ ᱥᱟᱠᱟᱢ ᱨᱮ ᱥᱮ ᱪᱮᱫ ᱢᱟᱱᱮᱼᱼᱼ ᱚᱱᱠᱟᱱ ᱠᱟᱛᱷᱟ ᱠᱟᱱᱟ ᱡᱚᱡᱚ ᱥᱟᱠᱟᱢ ᱨᱮ ᱜᱤᱨᱟᱹ ᱟᱢ ᱦᱳᱭᱳᱜᱼᱟᱼᱼᱼᱼ ᱞᱟᱹᱭ ᱛᱮᱫᱚ ᱮᱢᱚᱱ ᱜᱮ ᱦᱩᱰᱤᱧᱟ ᱚᱸᱰᱮ ᱫᱚ ᱜᱤᱨᱟᱹ ᱚᱦᱚᱢ ᱛᱚᱞ ᱠᱮᱭᱟᱼᱼᱼ ᱟᱫᱚ ᱚᱱᱟ ᱠᱟᱛᱷᱟ ᱜᱤᱧ ᱞᱟᱹᱭ ᱦᱚᱪᱚᱭᱫᱟ ᱱᱚᱜᱼᱚᱭ ᱡᱚᱡᱚ ᱫᱟᱨᱮ ᱨᱮᱱᱟᱜ ᱥᱟᱠᱟᱢ ᱠᱚᱫᱚ ᱦᱚᱯᱚᱱ ᱦᱚᱯᱚᱱ ᱜᱮᱭᱟ᱾ ᱟᱨ ᱥᱟᱶᱛᱮ ᱡᱚᱡᱚ ᱫᱟᱨᱮ ᱫᱚ ᱱᱚᱜᱼᱚᱭ ᱯᱳᱭᱞᱳ ᱵᱮᱨᱮᱞ ᱠᱷᱚᱱᱜᱮ ᱤᱧ ᱫᱚ ᱪᱟᱞᱟᱣ ᱠᱚᱜᱼᱟ᱾ ᱮᱸ ᱡᱚᱠᱷᱚᱱ ᱛᱟᱦᱮᱸ ᱠᱟᱱᱟ ᱢᱮᱱᱟᱜᱼᱟ ᱮᱠᱷᱚᱱᱳ ᱟᱞᱮᱭᱟᱜ ᱢᱟᱨᱮ ᱵᱟᱠᱷᱳᱞ ᱨᱮ ᱟᱫᱚ ᱦᱩᱸ ᱯᱩᱠᱷᱨᱤ ᱯᱟᱫ ᱨᱮ ᱞᱟᱰᱮ ᱞᱟᱰᱮ ᱧᱚᱜ ᱜᱮᱭᱟ ᱢᱟᱱᱮ ᱤᱧ ᱫᱚ ᱢᱟᱨᱟᱝ ᱫᱟᱲᱮ ᱥᱮᱬᱟᱸ ᱫᱟᱲᱮ ᱫᱚ ᱵᱟᱹᱧ ᱫᱮᱡ ᱫᱟᱲᱮᱭᱟᱜ-ᱟ ᱟᱫᱚ ᱞᱟᱰᱮ ᱞᱟᱰᱮ ᱫᱟᱨᱮ ᱨᱮᱧ ᱫᱮᱡᱚᱜᱼᱟ,
ᱦᱮᱸ᱾
ᱱᱚᱸᱰᱮᱢ ᱯᱮᱴᱮᱡ ᱛᱮᱢ ᱵᱩᱞᱩᱝ ᱢᱟᱹᱨᱤᱡ ᱮᱢ ᱢᱟᱠᱷᱟᱣ ᱠᱟᱜᱼᱟ ᱱᱚᱸᱰᱮ ᱜᱮᱢ ᱡᱚᱢᱟ᱾ ᱟᱫᱚ ᱱᱚᱣᱟᱢ ᱞᱟᱹᱭ ᱞᱟᱹᱭ ᱛᱮᱦᱚᱸ ᱩᱞᱤᱫᱟᱜ ᱦᱚᱧ ᱩᱫ ᱮᱜ ᱛᱤᱧᱟᱹ ᱟᱨᱮᱧ ᱡᱚᱢ ᱵᱩᱡᱷᱟᱹᱣ ᱦᱚᱪᱚᱱᱤᱡ ᱠᱟᱱᱟ ᱛᱚ ᱡᱚᱡᱚ ᱠᱟᱛᱷᱟ ᱞᱟᱹᱭ ᱛᱮᱫᱚ,
ᱥᱟᱹᱨᱤ ᱜᱮ᱾
ᱟᱫᱚ ᱚᱱᱟ ᱠᱚᱫᱚᱧ ᱧᱮᱞᱟ ᱠᱟᱛᱮᱫ ᱮᱢᱱᱤ ᱩᱛᱩ ᱠᱚᱦᱚᱸ ᱮᱢᱱᱤ ᱡᱚᱢ ᱵᱟᱲᱟ ᱦᱩᱭ ᱠᱟᱱᱟ, ᱾ ᱢᱟᱱᱮ ᱮᱢᱱᱤ ᱵᱮᱨᱮᱞ ᱛᱮᱢ ᱟᱹᱜᱩ ᱠᱮᱫ ᱛᱮᱠᱚ ᱛᱤᱠᱤᱭᱟ ᱟᱫᱚ ᱡᱟᱦᱟᱱ ᱥᱟᱶᱜᱮᱢ ᱢᱮᱥᱟ ᱦᱮ ᱚᱱᱟ ᱦᱚ ᱟᱹᱰᱤ ᱪᱚᱨᱚᱠ ᱜᱮ ᱵᱩᱡᱷᱟᱹᱜᱼᱟ ᱮᱢᱱᱤ ᱱᱚᱝᱠᱟ ᱨᱚᱠᱚᱡ ᱠᱚ ᱜᱚᱝᱜᱷᱟ ᱠᱚ ᱥᱟᱶ ᱱᱚᱣᱟ ᱡᱚ ᱡᱚᱡᱚ ᱩᱛᱩ ᱟᱹᱰᱤ ᱪᱚᱨᱚᱠ ᱜᱮ ᱟᱹᱭᱠᱟᱹᱜᱼᱟ ᱟᱨᱠᱤ᱾
ᱦᱳᱭ ᱦᱳᱭ᱾ ᱤᱧ ᱦᱚ ᱱᱚᱝᱠᱟᱧ ᱧᱮᱞ ᱵᱟᱲᱟ ᱟᱠᱟᱫᱟ ᱩᱛᱩ ᱨᱮᱦᱚ ᱠᱚ ᱞᱟᱜᱟᱣ ᱵᱟᱲᱟᱭᱮᱫ ᱜᱮᱭᱟ ᱟᱨ ᱦᱚᱸᱜ-ᱚᱭ ᱡᱟᱦᱟ ᱯᱷᱩᱪᱠᱟᱹ ᱵᱚᱱ ᱡᱚᱢᱟ ᱚᱱᱟ ᱨᱮᱦᱚ ᱧᱮᱞ ᱦᱳᱭ ᱠᱟᱱᱟ ᱚᱱᱟ ᱫᱟᱜ ᱪᱷᱟᱲᱟ ᱜᱮ ᱚᱱᱟ ᱯᱷᱩᱪᱠᱟᱹ ᱦᱚ ᱵᱟᱝ ᱥᱮᱵᱮᱞᱟ᱾ ᱚᱱᱮ ᱡᱟᱦᱟ ᱟᱹᱞᱩ ᱠᱚ ᱵᱮᱱᱟᱣᱟ ᱚᱱᱟ ᱨᱮᱦᱚ ᱡᱚᱡᱚ ᱠᱚ ᱞᱟᱜᱟᱣᱟ ᱟᱠᱚ ᱛᱚᱵᱮᱱᱟ ᱵᱷᱟᱜᱮ ᱥᱩᱱᱫᱚᱨ ᱵᱩᱡᱷᱟᱹᱜᱼᱟ᱾ ᱫᱟᱜ ᱨᱮ ᱜᱩᱞᱟᱣ ᱠᱟᱛᱮᱜ ᱠᱚ ᱡᱚᱢᱟ ᱚᱱᱟ ᱦᱚ ᱵᱷᱟᱜᱮ ᱥᱩᱱᱫᱚᱨ ᱵᱩᱡᱷᱟᱹᱜᱼᱟ᱾ ᱡᱟᱦᱟᱱᱟᱜ ᱜᱮ ᱡᱩᱫᱤ ᱨᱚᱠᱚᱡ ᱦᱟᱹᱠᱩ ᱡᱟᱦᱟᱢ ᱞᱟᱹᱭ ᱠᱮᱫ ᱠᱚᱣᱟ ᱩᱱᱠᱩ ᱦᱚ ᱩᱛᱩ ᱥᱚᱢᱚᱡ ᱦᱚ ᱞᱟᱜᱟᱣ ᱞᱮᱱᱠᱷᱟᱱ ᱟᱹᱰᱤ ᱢᱚᱡᱽ ᱜᱮ ᱵᱩᱡᱷᱟᱹᱜ-ᱟ᱾ ᱟᱨ ᱠᱟᱴᱠᱚᱢ ᱠᱚᱦᱚ ᱡᱩᱫᱤᱢ ᱩᱛᱩ ᱠᱚᱣᱟ ᱨᱟᱥ ᱚᱱᱟ ᱥᱟᱜ ᱦᱚ ᱠᱟᱹᱴᱤᱡ ᱡᱩᱫᱤᱢ ᱞᱟᱜᱟᱣᱟᱠᱚᱣᱟ ᱟᱹᱰᱤ ᱢᱚᱸᱡᱽ ᱜᱮ ᱵᱩᱡᱷᱟᱹᱜ ᱜᱮᱭᱟ ᱟᱨ ᱩᱫᱽᱜᱟᱹᱨ ᱫᱤᱱ ᱫᱚ ᱥᱚᱜ ᱩᱫᱽᱜᱟᱹᱨ ᱫᱤᱱ ᱜᱮ ᱡᱟᱹᱥᱛᱤ ᱡᱚᱢ ᱥᱟᱱᱟᱣ ᱟᱱᱤᱡ ᱜᱮᱭᱟ ᱴᱚᱠ ᱠᱚᱫᱚ ᱥᱮᱛᱳᱝ ᱨᱮ ᱫᱩᱲᱩᱵ ᱠᱚᱜ ᱟᱢ ᱵᱩᱞᱩᱝ ᱢᱟᱹᱨᱤᱽ ᱮᱢ ᱤᱫᱤᱭᱟ ᱫᱟᱨᱮ ᱵᱩᱴᱟᱹ ᱞᱟᱛᱟᱨ ᱨᱮ ᱟᱹᱰᱤ ᱪᱚᱨᱚᱠ ᱜᱮ ᱦᱳᱭ-ᱟ᱾ ᱦᱚᱲᱢᱚ ᱠᱚᱨᱮ ᱦᱚ ᱵᱷᱟᱜᱮ ᱜᱮ ᱵᱩᱡᱷᱟᱹᱜᱼᱟ ᱦᱚᱭ ᱞᱟᱜᱟᱜᱼᱟ ᱡᱚᱠᱷᱚᱱ᱾ ᱟᱨᱮᱢ ᱡᱚᱢᱟ᱾
ᱦᱮ ᱟᱫᱚ ᱱᱚᱣᱟ ᱠᱚᱫᱚᱢ ᱧᱮᱞ ᱞᱮᱠᱷᱟᱱ ᱱᱚᱝᱠᱟ ᱟᱨᱦᱚ ᱦᱮ ᱡᱩᱫᱤ ᱟᱵᱚ ᱫᱚ ᱱᱚᱜᱼᱚᱭ ᱡᱚᱡᱚ ᱠᱟᱱᱟ ᱡᱚᱡᱚ ᱫᱚ ᱮᱢᱚᱱ ᱢᱤᱫᱴᱟᱝ ᱡᱤᱱᱤᱥ ᱠᱟᱱᱟ ᱢᱟᱱᱮ ᱚᱱᱟ ᱡᱚᱡᱚ ᱡᱤᱱᱤᱥᱴᱟᱜ ᱫᱚ ᱨᱚᱦᱚᱲ ᱡᱚᱡᱚ ᱠᱚ ᱞᱮᱠᱟ ᱫᱚ, ᱨᱚᱦᱚᱲ ᱨᱚᱦᱚᱲ ᱡᱤᱱᱤᱥ ᱠᱟᱱᱟ ᱱᱚᱣᱟ ᱠᱷᱟᱹᱛᱤᱨ ᱛᱮ ᱚᱱᱟ ᱫᱚ ᱮᱢ ᱫᱟᱲᱮᱭᱟᱜᱼᱟ ᱟᱫᱚ ᱚᱱᱟ ᱫᱚᱦᱚ ᱠᱷᱟᱹᱛᱤᱨ ᱛᱮ ᱟᱢ ᱡᱩᱫᱤᱢ ᱧᱮᱞᱟ ᱱᱚᱸᱰᱮ ᱠᱷᱚᱱ ᱠᱚ ᱨᱩᱠᱩ ᱠᱮᱫᱟᱢ ᱵᱮᱞᱮ ᱡᱚᱡᱚ ᱜᱮ ᱨᱩᱠᱩ ᱠᱟᱛᱮᱜ ᱟᱢ ᱱᱚᱰᱮ ᱠᱚᱢ ᱥᱳᱭᱟ ᱥᱤᱯᱴᱤᱱ ᱛᱮᱠᱚ ᱥᱳ ᱥᱤᱯᱴᱤᱯᱤᱱ ᱛᱮᱠᱚ ᱥᱳᱭᱟ ᱥᱳ ᱠᱟᱛᱮᱫ ᱜᱮ ᱟᱫᱚ ᱟᱹᱰᱤᱪᱷᱟᱴ ᱠᱚ ᱯᱚᱴᱚᱞᱟᱭᱫᱟ ᱯᱚᱴᱚᱞᱟ ᱠᱮᱫ ᱛᱮᱠᱚ ᱟᱫᱚ ᱚᱱᱟ ᱫᱚ ᱚᱲᱟᱜ ᱨᱮᱱᱟᱜ ᱡᱟᱦᱟ ᱡᱟᱦᱟ ᱪᱩᱞᱦᱟᱹ ᱪᱮᱛᱟᱱ ᱨᱮᱠᱚ ᱟᱠᱟ ᱠᱟᱜᱼᱟ ᱨᱟᱱᱱᱟ ᱚᱱᱟᱜ ᱨᱮ, ᱟᱫᱚ ᱪᱮᱫᱟᱜ ᱠᱚ ᱟᱠᱟ ᱠᱟᱜ-ᱟ ᱱᱚᱣᱟ ᱫᱚ ᱤᱧᱟᱹᱜ ᱠᱟᱨᱚᱱ ᱫᱚ ᱵᱟᱹᱧ ᱵᱟᱲᱟᱭ ᱫᱚ ᱡᱩᱫᱤ ᱤᱧᱟᱹᱜ ᱢᱚᱱᱮ ᱫᱚ ᱞᱟᱹᱭ ᱛᱤᱧᱟᱹᱭ ᱡᱟᱹᱱᱤᱡ ᱠᱷᱟᱱ ᱚᱱᱟ ᱟᱠᱟ ᱚᱸᱰᱮᱢ ᱟᱠᱟᱞ ᱴᱟᱜ ᱠᱚ ᱪᱮᱞᱮ ᱠᱚᱦᱚ ᱡᱤᱵᱟᱱᱩ ᱠᱚ ᱵᱟᱠᱚ ᱦᱮᱡ ᱫᱟᱲᱮᱭᱟᱜ ᱠᱟᱱᱟ ᱞᱚᱞᱚ ᱞᱚᱞᱚ ᱨᱟᱠᱟᱵᱼᱟ ᱛᱚ ᱫᱷᱩᱣᱟᱹ ᱢᱩᱣᱟᱹ ᱠᱚ ᱠᱤᱱᱛᱩ ᱫᱷᱩᱣᱟᱹ ᱫᱚ ᱛᱤᱥᱚ ᱦᱚ ᱵᱷᱤᱛᱤᱨ ᱫᱚ ᱵᱟᱝ ᱵᱚᱞᱚᱱᱟ᱾
ᱟᱫᱚ ᱚᱱᱠᱟ ᱠᱟᱛᱮᱜ ᱜᱮ ᱫᱚᱦᱚ ᱠᱟᱛᱮᱫ ᱜᱮ ᱟᱫᱚ ᱮᱴᱟᱜ ᱥᱤᱡᱤᱱ ᱧᱚᱜ ᱱᱤᱛᱚᱜ ᱵᱚᱨᱥᱟ ᱫᱤᱱ ᱦᱮᱡ ᱟᱠᱟᱱᱟ ᱱᱤᱛᱚᱜ ᱚᱱᱟ ᱠᱚ ᱳᱫ ᱩᱱ ᱚᱠᱛᱚ ᱟᱨᱠᱤ ᱡᱟᱦᱟ ᱫᱚ ᱢᱟᱱᱮ ᱡᱚᱡᱚ ᱠᱚ ᱪᱟᱵᱟ-ᱟ ᱚᱱᱟ ᱚᱠᱛᱚ ᱠᱚ ᱩᱰᱩᱠ ᱠᱟᱛᱮᱫ ᱱᱚᱣᱟ ᱦᱚᱠᱚ ᱡᱚᱢ ᱫᱟᱲᱮᱭᱟᱜᱼᱟ᱾
ᱦᱳᱭ ᱦᱳᱭ ᱦᱳᱭ ᱴᱷᱤᱠ ᱠᱟᱛᱷᱟ ᱜᱮ ᱟᱞᱮ ᱦᱚ ᱚᱱᱠᱟᱜᱮ ᱤᱧᱦᱚᱸᱧ ᱧᱮᱞ ᱫᱩᱧ ᱧᱮᱞ ᱵᱟᱲᱟ ᱟᱠᱟᱫᱟ ᱟᱞᱮ ᱚᱲᱟᱜ ᱨᱮᱦᱚ ᱚᱱᱠᱟᱧ ᱧᱮᱞ ᱠᱟᱫᱟ ᱡᱚᱡᱚ ᱠᱚᱠᱚ ᱥᱳᱭᱟᱠᱚ ᱡᱟᱱᱩᱢ ᱛᱮ ᱤᱭᱟᱹ ᱥᱤᱯᱴᱤᱯᱤᱱ ᱛᱮ ᱚᱱᱟ ᱛᱟᱭᱚᱢ ᱚᱱᱮ ᱡᱟᱦᱟᱢ ᱞᱮ ᱠᱮᱫᱟ ᱥᱟᱨᱡᱚᱢ ᱥᱟᱠᱟᱢ ᱨᱮ ᱟᱠᱟ ᱠᱟᱛᱮᱫ ᱚᱱᱟ ᱠᱚᱪᱟ ᱠᱚᱨᱮ ᱠᱚ ᱟᱠᱟ ᱠᱟᱜᱼᱟ ᱠᱚ ᱛᱟᱦᱮᱱᱟ ᱡᱚᱠᱷᱚᱱ ᱡᱚᱢ ᱥᱟᱱᱟ ᱠᱚᱣᱟ ᱟᱨᱦᱚ ᱠᱚ ᱳᱰᱳᱠ ᱠᱮᱫ ᱛᱮᱠᱚ ᱡᱚᱢᱟᱠᱚ ᱟᱨ ᱡᱟᱦᱟ ᱚᱱᱮ ᱡᱚᱡᱚ ᱡᱟᱝ ᱵᱚᱱ ᱞᱟᱹᱭᱫᱟ ᱚᱱᱟ ᱡᱟᱝ ᱫᱚ ᱤᱧᱤᱧ ᱧᱮᱞ ᱟᱠᱟᱫ ᱠᱚᱣᱟ ᱠᱚ ᱠᱚᱴᱮᱡᱟ ᱦᱟᱞᱠᱟ ᱦᱟᱞᱠᱟ ᱠᱚ ᱠᱚᱴᱮᱡᱟᱜ-ᱟ ᱠᱚᱴᱮᱡ ᱠᱟᱛᱮᱫ ᱡᱚᱠᱷᱚᱱ ᱦᱟᱱᱮ ᱢᱟᱛᱠᱚᱢ ᱢᱟᱛᱠᱚᱢ ᱠᱚ ᱞᱮᱴᱚᱭᱟ ᱥᱮ ᱢᱟᱛᱠᱚᱢ ᱞᱮᱴᱚᱨᱮ ᱢᱮᱥᱟᱧ ᱧᱮᱞ ᱟᱠᱟᱫ ᱠᱚᱣᱟ ᱤᱧ ᱵᱟᱝᱢᱟ ᱚᱱᱟ ᱵᱟᱝᱪᱚ ᱚᱱᱟ ᱮᱸᱻ ᱞᱮᱴᱚ ᱨᱮ ᱮᱢ ᱞᱮᱠᱷᱟᱱ ᱠᱟᱹᱴᱤᱡ ᱞᱮᱴᱚ ᱦᱚᱸ ᱵᱷᱟᱜᱮ ᱥᱩᱱᱫᱚᱨ ᱥᱤᱵᱤᱞᱚᱜᱼᱟ ᱡᱟᱝ ᱫᱚ ᱵᱟᱠᱚ ᱡᱚᱢᱟ ᱮᱢᱱᱤ ᱚᱱᱮ ᱡᱟᱦᱟᱸ ᱢᱟᱛᱠᱚᱢ ᱞᱮᱴᱚᱭᱟ ᱞᱮᱴᱚ ᱛᱮᱫ ᱠᱚ ᱡᱚᱢᱟ ᱫᱚ ᱚᱱᱟ ᱠᱚ ᱜᱤᱰᱤ ᱠᱟᱜᱼᱟ ᱠᱚ ᱡᱮ ᱵᱟᱠᱚ ᱡᱚᱢᱟ ᱾ ᱟᱨ ᱧᱮᱞ ᱵᱟᱲᱟ ᱟᱠᱟ ᱜᱮᱭᱟ ᱨᱟᱯᱟᱜ ᱦᱚᱸᱠᱚ ᱨᱟᱯᱟᱜ ᱜᱮᱭᱟ ᱡᱮᱢᱚᱱ ᱠᱟᱱᱴᱷᱟᱲ ᱡᱟᱝ ᱠᱚ ᱨᱟᱯᱟᱜ ᱜᱮᱭᱟ ᱥᱮ ᱾ ᱨᱟᱯᱟᱜ ᱠᱟᱛᱮ ᱠᱚ ᱡᱚᱢᱟ ᱩᱛᱩ ᱠᱟᱛᱮ ᱠᱚ ᱡᱚᱢᱟ ᱾ ᱦᱳᱭ ᱚᱱᱠᱟ ᱜᱮ ᱡᱚᱡᱚ ᱡᱟᱝ ᱦᱚᱸ ᱞᱮᱴᱚ ᱠᱚᱨᱮᱜ ᱠᱚ ᱞᱟᱜᱟᱣᱟᱜ ᱠᱚ ᱩᱛᱩ ᱠᱚᱨᱮ ᱫᱚ ᱞᱟᱜᱟᱣ ᱫᱚ ᱵᱟᱹᱧ ᱧᱮᱞ ᱟᱠᱟᱫ ᱠᱚᱣᱟ ᱛᱮᱢᱚᱱ ᱫᱚ ᱾ ᱟᱹᱰᱤ ᱪᱚᱨᱚᱠ ᱜᱮ ᱵᱩᱡᱷᱟᱹᱜ ᱜᱮᱭᱟ ᱟᱨ ᱜᱤᱫᱽᱨᱟᱹ ᱱᱚᱝᱠᱟ ᱧᱮᱞ ᱵᱟᱲᱟ ᱦᱩᱭ ᱠᱟᱱᱟ ᱾ ᱡᱚᱠᱷᱚᱱ ᱚᱱᱮ ᱚᱥᱴᱨᱟᱪᱚᱠᱚ ᱠᱷᱮᱞ ᱦᱩᱭ ᱠᱚᱜᱼᱟ ᱥᱮ ᱾ ᱟᱫᱚ ᱢᱟᱫ ᱛᱮᱫᱚ ᱵᱮᱱᱟᱣ ᱞᱮᱱᱠᱷᱟᱱ ᱚᱲᱟᱜ ᱦᱚᱲ ᱾ ᱠᱚ ᱮᱜᱮᱨ ᱜᱮᱭᱟ ᱠᱟᱹᱴᱟᱹᱨᱤ ᱠᱚᱢ ᱤᱫᱤᱭᱟ ᱡᱮ ᱢᱟᱜᱟᱢ ᱢᱟᱫ ᱠᱚ ᱾ ᱟᱫᱚ ᱚᱱᱟ ᱠᱷᱟᱹᱛᱤᱨ ᱛᱮ ᱡᱚᱡᱚ ᱡᱟᱝ ᱜᱮ ᱠᱚᱴᱮᱡ ᱠᱚᱴᱮᱡ ᱛᱮ ᱚᱱᱮ ᱚᱥᱴᱷᱟ ᱵᱮᱱᱟᱣ ᱦᱩᱭ ᱠᱚᱜᱼᱟ ᱪᱮᱛᱟᱱ ᱫᱷᱟᱨᱮ ᱫᱚ ᱦᱮᱸᱫᱮ ᱜᱮ ᱛᱟᱦᱮᱱᱟ ᱵᱷᱤᱛᱤᱨ ᱫᱟᱨ ᱨᱮᱫᱚ ᱯᱳᱲ ᱜᱮ ᱚᱱᱠᱟ ᱠᱟᱛᱮᱜ ᱞᱮ ᱠᱷᱮᱞ ᱠᱮᱭᱟ ᱾
ᱚᱸ ᱾ ᱮ ᱡᱚᱡᱚ ᱟᱛᱮᱫ ᱫᱚ ᱚᱱᱠᱟ ᱫᱚ ᱵᱟᱹᱧ ᱠᱷᱮᱞ ᱵᱟᱲᱟᱜ ᱫᱚ ᱚᱱᱮ ᱡᱟᱦᱟᱱᱟᱜ ᱤᱧ ᱫᱩᱧ ᱞᱟᱹᱭᱮᱫ ᱛᱷᱤᱜ ᱤᱧ ᱟᱠᱟ ᱠᱟᱜ ᱠᱚ ᱟᱫᱚ ᱤᱧ ᱫᱚ ᱱᱚᱝᱠᱟᱱ ᱜᱤᱫᱽᱨᱟᱹᱧ ᱛᱟᱦᱮᱸ ᱠᱟᱱᱟ ᱾ ᱡᱮ ᱤᱧ ᱫᱚ ᱡᱚᱡᱚ ᱫᱚ ᱫᱚᱢᱮᱧ ᱡᱚᱢ ᱠᱮᱭᱟ ᱟᱫᱚ ᱡᱚᱡᱚ ᱡᱚᱢ ᱵᱚᱞᱛᱮ ᱪᱮᱫ ᱤᱧ ᱫᱚ ᱧᱤᱫᱟᱹ ᱥᱤᱧ ᱡᱟᱦᱟᱸ ᱛᱟᱹᱣ ᱡᱮ ᱢᱚᱱᱭᱟ ᱡᱚᱡᱚ ᱫᱚ ᱫᱚᱢᱮᱧ ᱡᱚᱢᱟ ᱾
ᱟᱫᱚ ᱢᱤᱫ ᱚᱠᱛᱚ ᱫᱚ ᱵᱚᱞᱛᱮ ᱱᱚᱣᱟ ᱞᱟᱦᱟ ᱥᱮᱨᱢᱟ ᱥᱮᱛᱟᱜ ᱞᱟᱦᱟ ᱥᱮᱨᱢᱟ ᱚᱱᱠᱟ ᱠᱟ ᱛᱟᱦᱮᱸ ᱠᱟᱱᱟ ᱟᱹᱜᱩ ᱟᱠᱟᱫ ᱮᱭᱟᱠᱚ ᱟᱫᱚ ᱤᱧ ᱫᱚ ᱮᱢᱱᱤ ᱫᱟᱠᱟ ᱥᱟᱶ ᱡᱚᱠᱷᱚᱱ ᱩᱛᱩ ᱵᱟᱹᱱᱩᱜᱼᱟ ᱢᱟᱱᱮ ᱨᱚᱦᱚᱲ ᱢᱟᱹᱨᱤᱪ ᱨᱚᱦᱚᱲ ᱢᱟᱹᱨᱤᱪ ᱱᱚᱣᱟ ᱡᱚᱡᱚᱧ ᱠᱟᱹᱴᱤᱡ ᱪᱩᱞᱩ ᱠᱷᱰᱨᱟᱣ ᱠᱟᱛᱮᱧ ᱩᱰᱩᱠ ᱡᱚᱰᱤ ᱵᱷᱩᱞ ᱠᱤᱧ ᱛᱮᱭᱟᱨ ᱞᱮᱫᱟᱜᱼᱟ ᱢᱟᱱᱮ ᱮᱢᱚᱱ ᱵᱷᱟᱵ ᱛᱮᱧ ᱮᱸᱻ ᱱᱚᱣᱟ ᱡᱚᱡᱚᱧ ᱛᱩᱫ ᱠᱮᱭᱟ ᱟᱨᱦᱚᱸ ᱱᱚᱣᱟ ᱯᱚᱴᱚᱢ ᱠᱚᱜ ᱵᱟᱠᱚ ᱵᱩᱡᱽ ᱫᱟᱲᱮ ᱠᱮᱭᱟ ᱚᱲᱟᱜ ᱦᱚᱲ ᱾ ᱱᱚᱝᱠᱟᱧ ᱡᱚᱢ ᱠᱮᱭᱟ ᱟᱫᱚᱠᱟ ᱚᱱᱠᱟᱧ ᱡᱚᱢ ᱠᱮᱭᱟ ᱮᱢᱱᱤ ᱛᱮᱦᱚᱸ ᱚᱱᱠᱟᱧ ᱡᱚᱢ ᱠᱮ ᱡᱚᱢ ᱡᱚᱢ ᱛᱤᱧ ᱡᱚᱢ ᱪᱟᱵᱟ ᱞᱮᱞᱟᱞ ᱠᱷᱟᱱ ᱚᱲ ᱞᱮᱫ ᱵᱟᱹᱵᱩ ᱡᱚᱡᱚ ᱫᱚ ᱡᱚᱢ ᱪᱟᱵᱟ ᱠᱮᱫ ᱪᱟᱹ ᱪᱟᱵᱟᱭᱮᱱᱟ ᱟᱫᱚ ᱠᱚ ᱵᱩᱡ ᱠᱮᱫᱟ ᱵᱟᱹᱵᱩ ᱜᱮ ᱡᱚᱢᱫᱟᱭ ᱟᱫᱚ ᱡᱚᱡᱚ ᱫᱚ ᱡᱚᱢ ᱡᱤᱱᱤᱥ ᱛᱚ ᱟᱫᱚ ᱤᱧ ᱫᱚ ᱩᱛᱩ ᱢᱛᱩ ᱵᱟᱝ ᱛᱟᱦᱮᱸ ᱞᱮᱠᱟ ᱡᱚᱡᱚᱜ ᱠᱟᱛᱮ ᱫᱟᱠᱟᱧᱚᱢ ᱠᱚᱜ ᱠᱚᱣᱟ ᱠᱚᱱᱳ ᱚᱥᱩᱵᱤᱫᱟ ᱵᱟᱹᱱᱩᱜᱤᱧᱟ ᱾
ᱚ ᱾ ᱚᱱᱟ ᱦᱚᱸ ᱟᱰᱤ ᱱᱟᱯ ᱱᱟᱯᱟᱭ ᱜᱮᱭᱟ ᱡᱚᱠᱷᱚᱱ ᱩᱛᱩ ᱠᱚ ᱵᱟᱝ ᱛᱟᱦᱮᱱᱟ ᱟᱨ ᱞᱚᱜᱚᱱ ᱞᱚᱜᱚᱱ ᱡᱚᱠᱷᱚᱱ ᱫᱚᱢᱮ ᱨᱮᱸᱜᱮᱡ ᱠᱟᱢᱟ ᱫᱟᱠᱟ ᱠᱚ ᱛᱚᱠᱷᱚᱱ ᱛᱚ ᱟᱨ ᱩᱛᱩ ᱠᱚᱫᱚ ᱤᱥᱤᱱ ᱵᱟᱝ ᱜᱟᱱᱚᱜᱼᱟ ᱾ ᱞᱚᱜᱚᱱ ᱫᱚ ᱡᱚᱡᱚ ᱠᱷᱟᱱ ᱫᱚ ᱢᱤᱫ ᱜᱷᱟᱹᱲᱤ ᱛᱮ ᱯᱮᱸᱭᱟᱡ ᱠᱚᱢ ᱜᱮᱫ ᱠᱮᱫᱟ ᱢᱟᱨᱤ ᱠᱚ ᱵᱩᱞᱩ ᱠᱚᱢ ᱮᱢᱟᱫᱟ ᱟᱫᱚᱢ ᱥᱤᱯᱤ ᱠᱮ ᱠᱮᱫᱟᱜ ᱵᱟᱝ ᱥᱮ ᱾
ᱦᱮᱸ ᱦᱮᱸ ᱠᱟᱹᱴᱤᱡ ᱯᱮᱭᱟᱡᱤᱧ ᱮᱢᱟᱫᱟ ᱠᱟᱹᱴᱤᱡ ᱤᱧ ᱫᱚ ᱱᱤᱭᱚᱢ ᱞᱮᱠᱟ ᱥᱩᱱᱩᱢ ᱦᱚᱧ ᱮᱢᱟᱜᱼᱟ ᱾ ᱚᱸᱠᱟ ᱠᱟᱛᱮᱢ ᱥᱤᱯᱤ ᱠᱮᱫᱟ ᱟᱹᱰᱤ ᱪᱮᱨᱦᱟ ᱡᱚᱢ ᱚᱛᱯᱟᱫ ᱫᱚ ᱟᱫᱚ ᱠᱟᱹᱴᱤᱡ ᱵᱟᱹᱲᱛᱤ ᱫᱚ ᱵᱟᱢ ᱡᱚᱢ ᱫᱟᱲᱮᱭᱟᱜᱼᱟ, ᱴᱚᱜᱽ ᱢᱮᱭᱟ ᱟᱫᱚ ᱠᱚᱢ ᱧᱚᱜᱼᱟ ᱟᱨᱠᱤ, ᱠᱚᱢ ᱧᱚᱜ ᱛᱮᱜᱮᱢ ᱡᱚᱢ ᱜᱚᱫ ᱠᱟ, ᱪᱟᱴᱚ ᱪᱟᱴᱚ ᱛᱮ᱾
ᱚᱠᱷᱮ ᱟᱪᱪᱷᱟ ᱟᱢᱲᱟ ᱫᱟᱨᱮ ᱠᱚ ᱢᱮᱱᱟᱜᱼᱟ ᱟᱯ ᱥᱮᱜ?
ᱟᱫᱚ ᱟᱢᱨᱟ ᱫᱟᱲᱮ ᱵᱚᱞᱛᱮ ᱫᱚ ᱟᱞᱮ ᱴᱷᱮᱱ ᱵᱟᱦᱟ ᱠᱟᱱᱟ ᱢᱤᱫᱴᱟᱝ, ᱟᱫᱚ ᱱᱚᱣᱟ ᱫᱟᱨᱮ ᱫᱚ ᱚᱝᱠᱟ ᱱᱚᱝᱠᱟ ᱚᱲᱟᱜ ᱫᱩᱣᱟᱹᱨ ᱵᱮᱱᱟᱣ ᱠᱷᱟᱹᱛᱤᱨ ᱚᱱᱟ ᱫᱚ ᱢᱟᱜ ᱦᱩᱭ ᱮᱱᱟ᱾ ᱟᱫᱚ ᱚᱱᱠᱟ ᱥᱩᱨ ᱥᱩᱯᱩᱨ ᱨᱮᱫᱚ ᱵᱟᱹᱱᱩᱜ-ᱟ, ᱢᱤᱫᱴᱟᱝ ᱯᱟᱥᱮᱨ ᱟᱛᱳ ᱨᱮᱦᱚᱸ ᱢᱮᱱᱟᱜ ᱨᱮᱦᱚᱸ ᱚᱱᱟ ᱟᱢᱲᱟ ᱫᱚ ᱠᱟᱥᱟ ᱧᱚᱜ ᱜᱮᱭᱟ, ᱩᱱᱟᱹᱜ ᱦᱚᱲ ᱵᱟᱠᱚ ᱡᱚᱢ ᱵᱟᱲᱟᱭ ᱜᱮᱭᱟ, ᱟᱫᱚ ᱟᱞᱮ ᱴᱷᱮᱱᱟᱜ ᱜᱮ ᱛᱟᱦᱮᱸ ᱠᱟᱱᱟ ᱯᱟᱸᱡᱳᱜᱟ ᱦᱮᱸ ᱟᱫᱚ ᱱᱩᱠᱩ ᱠᱟᱴᱠᱚᱢ ᱵᱟᱴᱠᱚᱢ ᱥᱟᱜ ᱠᱚ ᱩᱛᱩ ᱠᱮᱭᱟ, ᱡᱚᱢ ᱵᱟᱲᱟ ᱠᱮᱭᱟ ᱠᱚ᱾
ᱦᱩᱸ᱾ ᱚ ᱟᱞᱮᱥᱮᱜ ᱦᱚᱸ ᱟᱞᱮ ᱦᱚᱸ ᱟᱢᱲᱟ ᱫᱟᱨᱮ ᱫᱚ ᱢᱮᱱᱟᱜ-ᱟ, ᱟᱞᱮ ᱡᱟᱦᱟᱸ ᱠᱚᱞ ᱵᱩᱴᱟᱹ ᱢᱮᱱᱟᱜ ᱛᱟᱞᱮᱭᱟ ᱠᱚᱞ ᱞᱮ ᱵᱮᱱᱟᱣ ᱠᱟᱫᱟ᱾ ᱚᱱᱟ ᱥᱩᱨ ᱨᱮ ᱢᱤᱫᱴᱟᱝ ᱟᱢᱲᱟ ᱫᱟᱨᱮ ᱟᱠᱟᱱᱟ, ᱚᱸᱰᱮ ᱦᱚᱸ ᱫᱚᱢᱮ ᱡᱚᱜ ᱜᱮᱭᱟ, ᱟᱫᱚ ᱦᱚᱸᱜ-ᱚᱭ ᱡᱮᱢᱚᱱ ᱱᱤᱛᱚᱜ ᱫᱚ ᱟᱢᱲᱟᱭ ᱥᱤᱡᱤᱱ ᱠᱟᱱᱟ, ᱟᱢᱲᱟ ᱡᱚᱜ ᱠᱟᱱᱟ ᱟᱫᱚ ᱡᱚᱠᱷᱚᱱ ᱦᱚᱯᱚᱱ ᱧᱚᱜ ᱠᱩᱪᱤ ᱧᱚᱜ ᱛᱟᱦᱮᱸᱱᱟ ᱛᱚᱠᱷᱚᱱ ᱵᱮᱥᱤ ᱵᱟᱝ ᱦᱟᱨᱟᱜ-ᱟ, ᱵᱟᱝ ᱡᱟᱝ ᱠᱚᱜ-ᱟ ᱛᱚᱠᱷᱚᱱ ᱡᱟᱦᱟᱸᱱᱟᱜ ᱜᱮ ᱡᱚᱠᱷᱚᱱ ᱩᱛᱩ ᱠᱚᱞᱮ ᱵᱮᱱᱟᱣᱟ ᱨᱚᱠᱚᱡ ᱩᱛᱩ, ᱨᱚᱠᱚᱡ ᱟᱹᱞᱩ ᱡᱩᱫᱤᱢ ᱩᱛᱩᱭᱟ ᱚᱱᱟ ᱨᱮᱦᱚᱸ ᱟᱢᱲᱟ ᱞᱟᱜᱟᱣ ᱞᱮᱠᱷᱟᱱ ᱟᱹᱰᱤ ᱥᱩᱱᱫᱚᱨ ᱵᱩᱡᱷᱟᱹᱜ-ᱟ, ᱟᱨ ᱡᱚᱠᱷᱚᱱ ᱦᱟᱹᱠᱩ ᱠᱚ ᱩᱛᱩ ᱦᱩᱭᱩᱜ-ᱟ ᱛᱚᱠᱷᱚᱱ ᱦᱚᱸ ᱟᱢᱲᱟ ᱞᱟᱜᱟᱣ ᱞᱮᱠᱷᱟᱱ ᱵᱷᱟᱹᱜᱤ ᱵᱩᱡᱷᱟᱹᱜ-ᱟ, ᱟᱨ ᱱᱚᱛᱮ ᱜᱚᱝᱜᱷᱟ ᱦᱚᱸ᱾ ᱟᱨ ᱱᱚᱛᱮ ᱠᱟᱴᱠᱚᱢ ᱠᱚ ᱧᱟᱢᱚᱜ ᱜᱮᱭᱟ ᱛᱚ, ᱱᱮᱛᱟᱨ ᱫᱚ ᱫᱟᱜ ᱮᱫᱟᱭ ᱦᱚᱜ-ᱚᱭ ᱦᱩᱲᱩ ᱠᱚ ᱨᱚᱦᱚᱭ ᱦᱩᱭᱩᱜ ᱠᱟᱱᱟ ᱛᱚᱞᱟ ᱠᱷᱮᱛ ᱠᱚᱨᱮ ᱟᱞᱮᱭᱟᱜ ᱛᱚᱞᱟ ᱠᱷᱮᱛ ᱠᱚᱨᱮ ᱤᱧ ᱧᱮᱞ ᱟᱠᱟᱫᱟ᱾ ᱫᱚᱢᱮ ᱠᱟᱴᱠᱚᱢ ᱠᱚ ᱧᱟᱢᱚᱜ-ᱟ ᱦᱩᱰᱤᱧ ᱦᱩᱰᱤᱧ ᱠᱚ᱾ ᱫᱚᱢᱮ ᱦᱚᱸ ᱵᱟᱠᱚ ᱢᱟᱨᱟᱝᱟ, ᱫᱚᱢᱮ ᱦᱚᱸ ᱵᱟᱠᱚ ᱦᱩᱰᱤᱧᱟ, ᱵᱷᱟᱜᱮ ᱥᱩᱱᱫᱚᱨ ᱡᱚᱢ ᱠᱚ ᱜᱟᱱᱚᱜ-ᱟᱠᱚ᱾ ᱟᱨ ᱠᱟᱴᱠᱚᱢ ᱡᱚᱠᱷᱚᱱᱤᱧ ᱞᱟᱹᱭ ᱠᱮᱫᱟ, ᱵᱟᱨ ᱨᱚᱠᱚᱢ ᱠᱟᱴᱠᱚᱢ, ᱯᱮ ᱨᱚᱠᱚᱢ ᱜᱟᱱᱤᱧ ᱧᱮᱞ ᱟᱠᱟᱫ ᱚ ᱢᱮᱴᱟᱝ ᱛᱳᱣᱟ ᱠᱟᱴᱠᱚᱢ᱾ ᱢᱤᱴᱟᱝ ᱫᱷᱤᱨᱤᱨ ᱠᱟᱴᱠᱚᱢ, ᱟᱨ ᱢᱤᱴᱟᱝ ᱫᱚ ᱮᱢᱱᱤ ᱠᱟᱴᱠᱚᱢ᱾ ᱚᱱᱟ ᱥᱟᱞᱟᱜ ᱢᱮᱥᱟ ᱦᱚᱸ ᱵᱷᱟᱜᱮ ᱥᱩᱱᱫᱚᱨ ᱵᱩᱡᱷᱟᱹᱜ-ᱟ, ᱟᱯᱮ ᱥᱮᱫ ᱢᱮᱱᱟᱜ ᱠᱚᱣᱟ?
ᱦᱮᱸ ᱟᱞᱮ ᱥᱮᱜ ᱦᱚᱸ ᱠᱟᱴᱠᱚᱢ ᱠᱚᱫᱚ ᱢᱮᱱᱟᱜ ᱠᱚᱜᱮᱭᱟ, ᱟᱫᱚ ᱮᱱ ᱡᱟᱦᱟᱸᱢ ᱞᱟᱹᱭ ᱠᱮᱫᱟ ᱦᱟᱱᱮᱻ ᱾ ᱟᱢᱲᱟ ᱟᱛᱮᱫ ᱡᱚᱢ ᱫᱚ ᱟᱹᱰᱤ ᱪᱮᱨᱦᱟ ᱜᱮ ᱵᱩᱡᱷᱟᱹᱜ-ᱟ, ᱟᱫᱚ ᱢᱮᱱᱠᱷᱟᱱ ᱟᱞᱮ ᱚᱲᱟᱜ ᱫᱚ ᱪᱤᱠᱟᱹᱱ ᱜᱮᱭᱟ ᱟᱹᱰᱤ ᱦᱚᱲ ᱟᱹᱰᱤ ᱨᱚᱠᱚᱢ ᱠᱚ ᱡᱚᱢᱟ᱾ ᱚᱠᱚᱭ ᱠᱚᱫᱚ ᱴᱚᱞ ᱵᱟᱝ ᱠᱚ ᱡᱚᱢᱟ, ᱛᱟᱦᱚᱸᱞᱮ ᱟᱢ ᱫᱚ ᱵᱟᱢ ᱩᱛᱩ ᱫᱟᱲᱮᱭᱟᱜ-ᱟ ᱡᱮ ᱴᱚᱠ ᱢᱤᱫ ᱦᱚᱲ ᱠᱷᱟᱱ ᱩᱛᱩᱨᱮ ᱯᱩᱨᱟᱹ ᱴᱚᱠ ᱵᱟᱢ ᱢᱮᱥᱟ ᱫᱟᱲᱮᱭᱟᱜ ᱠᱟᱱᱟ᱾ ᱟᱨ ᱡᱚᱠᱚᱭ ᱫᱚ ᱦᱚᱲ ᱢᱮᱱᱟᱜ ᱠᱚ ᱛᱟᱞᱮᱭᱟ ᱟᱲᱟᱜ ᱵᱷᱟᱹᱡᱤ ᱵᱟᱭ ᱡᱚ
ᱦᱩᱸ᱾
ᱟᱫᱚ ᱚᱱᱟ ᱠᱚᱫᱚ ᱡᱷᱚᱛᱚ ᱦᱚᱲ ᱫᱚ ᱵᱟᱵᱚᱱ ᱠᱩᱥᱤᱭᱟᱜ ᱜᱮᱭᱟ ᱴᱚᱠ ᱠᱚᱫᱚ ᱟᱫᱚ ᱡᱚᱢ ᱫᱩᱧ ᱡᱚᱢ ᱵᱟᱲᱟ ᱠᱟᱫᱟ, ᱟᱹᱰᱤ ᱪᱮᱦᱨᱟ ᱜᱮ ᱵᱩᱡᱷᱟᱹᱣ ᱠᱟᱱᱟ ᱱᱚᱰᱮ, ᱮ ᱟᱢᱵᱲᱟ ᱴᱚᱠ᱾ ᱡᱟᱦᱟᱸᱨᱮ ᱡᱚᱴᱚ ᱴᱚᱠ ᱠᱚᱞᱟᱝ ᱜᱟᱯᱟᱞ ᱢᱟᱨᱟᱣᱱᱟ, ᱚᱱᱟ ᱦᱚᱸ ᱟᱹᱰᱤ ᱱᱟᱯᱟᱭ ᱜᱮ ᱵᱩᱡᱷᱟᱹᱜ-ᱟ, ᱚᱱᱟ ᱠᱚ
ᱦᱮᱸ᱾
ᱠᱷᱟᱛᱮ᱾
ᱦᱮᱸ᱾
ᱟᱫᱚ ᱚᱱᱟ ᱵᱟᱫᱽ ᱛᱮᱦᱚᱸ ᱟᱵᱚ ᱚᱱᱟ ᱠᱚᱫᱚ ᱟᱹᱰᱤ ᱞᱮᱠᱟ ᱵᱷᱟᱯᱛᱮ ᱟᱨᱚ ᱵᱚᱱ ᱫᱚᱦᱚᱸ ᱫᱟᱲᱮᱣᱟᱜ-ᱟ ᱡᱮᱢᱚᱱ ᱟᱪᱟᱨ ᱠᱚ ᱛᱟᱞᱟᱛᱮ, ᱟᱵᱚ ᱚᱱᱟ ᱵᱚᱱ ᱡᱚᱢ ᱫᱟᱲᱮᱭᱟ-ᱟ᱾
ᱦᱳᱭ-ᱦᱳᱭ, ᱡᱟᱦᱟᱸ ᱟᱪᱟᱨ ᱠᱟᱛᱷᱟ ᱫᱚ ᱥᱚᱛᱛᱤ ᱜᱮᱫᱭᱟ, ᱟᱪᱟᱨ ᱫᱚ ᱟᱪᱟᱨ ᱠᱟᱛᱮ ᱫᱚᱦᱚᱸ ᱞᱮᱱᱠᱷᱟᱱ ᱪᱮ ᱡᱚᱠᱷᱚᱱ ᱟᱢᱲᱟ ᱵᱟᱝ ᱛᱟᱦᱮᱸᱱᱟ ᱦᱚᱜ-ᱚᱭ ᱫᱷᱚᱨᱚᱱ ᱫᱤᱱ ᱡᱚᱠᱷᱚᱱ ᱦᱩᱲᱩ ᱨᱚᱦᱚᱭ ᱠᱚ ᱦᱩᱭᱩᱜ-ᱟ᱾ ᱠᱟᱹᱢᱤᱱ ᱠᱚᱢ ᱞᱟᱜᱟᱣ ᱠᱟᱠᱚᱣᱟ᱾ ᱵᱟ ᱟᱢᱦᱚᱸ ᱡᱚᱠᱷᱚᱱᱮᱢ ᱪᱟᱞᱟᱜ-ᱟ, ᱦᱩᱸ ᱢᱟᱴᱷ ᱠᱚᱨᱮ ᱫᱟᱠᱟ ᱠᱚᱢ ᱤᱫᱤᱭᱟᱥᱮ ᱡᱩᱫᱤ ᱠᱟᱹᱴᱤᱡ ᱟᱢᱲᱟ ᱠᱚ ᱟᱪᱟᱨ ᱠᱚ ᱛᱟᱦᱮᱱᱟ ᱴᱚᱠ ᱴᱚᱠ ᱧᱚᱜ ᱟᱹᱰᱤ ᱱᱟᱯᱟᱭ ᱵᱩᱡᱷᱟᱹᱜᱼᱟ᱾ ᱨᱚᱦᱚᱲ ᱠᱟᱛᱮ ᱦᱚᱢ ᱫᱚᱦᱚ ᱫᱟᱲᱮᱭᱟᱜᱼᱟ ᱟᱪᱟᱨ ᱡᱚᱢ ᱫᱟᱲᱮᱭᱟᱜᱼᱟ᱾
ᱦᱮᱸᱻ ᱟᱫᱚ ᱟᱪᱟᱨ ᱞᱮᱠᱷᱟᱱ ᱪᱮᱫ ᱪᱤᱠᱟᱹᱜᱼᱟ ᱟᱪᱟᱨ ᱠᱚᱫᱚ ᱡᱮᱢᱚᱱ ᱢᱤᱫᱴᱟᱝ ᱯᱚᱫᱽᱫᱷᱚᱛᱤ ᱠᱟᱱᱟ ᱱᱚᱣᱟ ᱫᱚ ᱠᱳᱚᱱᱳ ᱠᱮᱢᱤᱠᱮᱞ ᱠᱚ ᱵᱟᱝ ᱢᱮᱥᱟ ᱠᱟᱛᱮᱫ ᱟᱹᱰᱤ ᱫᱤᱱ ᱡᱤᱭᱟᱹᱲ ᱛᱟᱦᱮᱸ